ᱞᱟᱹᱭᱫᱤᱧ ᱤᱧᱟᱹᱜ ᱨᱚᱲ ᱟᱸᱡᱚᱢ ᱧᱟᱢᱚᱜ ᱠᱟᱱᱟ
ᱦᱳᱭ ᱟᱸᱡᱚᱢᱚᱜ ᱠᱟᱱᱟ᱾
ᱛᱟᱦᱞᱮ ᱪᱮᱫ ᱠᱚᱵᱤᱱ ᱪᱤᱠᱟᱹᱭᱮᱫᱟ ᱱᱤᱛᱳᱜ ᱫᱚ?
ᱱᱤᱛᱚᱜ ᱫᱚ ᱫᱩᱲᱩᱵ ᱵᱟᱲᱟ ᱜᱮ ᱦᱩᱭ ᱟᱠᱟᱱᱟ ᱾
ᱚᱼᱦᱚ ᱤᱧᱦᱚᱸ ᱦᱟᱸ ᱱᱚᱜᱼ ᱚᱭ ᱫᱩᱲᱩᱵ ᱵᱟᱲᱟᱟᱜ ᱜᱮ ᱢᱤᱱᱟᱧ ᱜᱮᱭᱟ ᱾
ᱦᱳᱭ ᱦᱳᱭ
ᱛᱟᱦᱚᱞᱮ ᱱᱚᱣᱟ ᱵᱚᱞ ᱠᱷᱮᱞ ᱵᱚᱞ ᱠᱚᱫᱚ ᱵᱤᱱ ᱠᱷᱮᱞ ᱵᱟᱲᱟᱭ ᱜᱮᱭᱟ ᱥᱮ ᱵᱟᱝ ᱾
ᱦᱳᱭ ᱦᱳᱭ ᱜᱚᱝᱠᱮ ᱵᱚᱞ ᱠᱷᱮᱞ ᱫᱚᱞᱤᱧ ᱠᱷᱮᱞ ᱵᱟᱲᱟᱭ ᱜᱮᱭᱟ ᱱᱚᱝᱠᱟ ᱾ ᱵᱷᱟᱜᱤ ᱜᱮᱞᱤᱧ ᱠᱷᱮᱞᱳᱜ ᱛᱟᱦᱮᱱᱟ ᱠᱷᱮᱞ ᱫᱚ ᱾ ᱟᱫᱚ ᱢᱮᱱᱠᱷᱟᱱ ᱮᱠᱷᱚᱱ ᱫᱚ ᱦᱟᱸᱜ ᱞᱤᱧ ᱵᱟᱹᱜᱤ ᱦᱟᱸᱛᱟᱲ ᱟᱠᱟᱜᱼᱟ ᱾
ᱟᱪᱪᱷᱟ
ᱛᱮᱦᱤᱧ ᱜᱮ ᱦᱟᱸᱜ ᱪᱟᱞᱟᱣ ᱞᱮᱱᱟ ᱠᱚ ᱠᱚᱲᱟ ᱠᱚ ᱯᱷᱳᱱ ᱱᱟᱜ ᱞᱤᱧ ᱛᱟᱦᱮᱱᱟᱠᱚ ᱪᱮᱫ? ᱯᱷᱟᱭᱱᱮᱞ ᱠᱚ ᱫᱟᱲᱮ ᱦᱮᱡ ᱟᱠᱟᱱᱟ, ᱱᱚᱝᱠᱟ ᱟᱞᱮ ᱥᱮᱱ ᱫᱚ ᱯᱚᱞᱴᱨᱤ ᱠᱷᱮᱞ ᱜᱮ ᱦᱟᱸᱜ ᱦᱩᱭᱩᱜᱼᱟ ᱮᱠᱷᱚᱱ ᱫᱤᱱ ᱫᱚ᱾ ᱵᱩᱡ ᱫᱟᱲᱮᱭᱟᱢ, ᱛᱟᱦᱞᱮ ᱠᱷᱟᱱ ᱫᱚ ᱯᱷᱟᱭᱱᱮᱞᱟᱜ ᱠᱚ ᱫᱟᱲᱮ ᱦᱮᱡ ᱟᱠᱟᱱᱟᱹ
ᱛᱚ ᱵᱷᱟᱜᱮ ᱜᱮ
ᱟᱵᱮᱱ ᱫᱚᱵᱮᱱ ᱠᱷᱮᱞᱳᱜ ᱛᱟᱦᱮᱱᱟ ᱥᱮ ᱵᱟᱵᱮᱱ ᱠᱷᱮᱞᱳᱜ ᱛᱟᱦᱮᱱᱟ ᱾
ᱦᱮᱸ ᱠᱷᱮᱞ ᱵᱟᱲᱟ ᱫᱚ ᱦᱩᱭᱩᱜ ᱜᱮᱭᱟ᱾ ᱟᱫᱚ ᱱᱤᱛᱚᱜ ᱫᱚ ᱦᱟᱜ ᱵᱟᱝ ᱠᱤᱪᱷᱩ ᱫᱤᱱ ᱞᱟᱹᱜᱤᱫ ᱫᱚ ᱵᱚᱱᱫᱚ ᱦᱩ ᱟᱠᱟᱱᱟ ᱾ ᱵᱤᱱᱤᱰ ᱠᱚᱦᱚᱸ ᱦᱤᱡᱩᱜ ᱠᱟᱱ ᱛᱟᱞᱮᱭᱟ ᱢᱟᱱᱮ ᱢᱮᱱᱟᱜ ᱛᱟᱞᱮᱭᱟ ᱥᱟᱢᱟᱝ ᱨᱮ,
ᱦᱳᱭ ᱦᱳᱭ ᱦᱳᱭ ᱵᱤᱱᱤᱰ, ᱠᱚ ᱞᱟᱹᱜᱤᱫ ᱦᱚᱭᱛᱚ ᱱᱚᱝᱠᱟ ᱥᱟᱯᱟᱵ ᱤᱭᱟᱹ ᱦᱩᱭᱩᱜᱼᱟ ᱾
ᱦᱮᱸ ᱮᱠᱫᱚᱢ ᱚᱱᱟ ᱠᱷᱟᱹᱛᱤᱨ ᱟᱫᱚ ᱠᱤᱪᱷᱩ ᱫᱤᱱ ᱫᱚ ᱵᱚᱱᱫᱚ ᱦᱩᱭ ᱟᱠᱟᱱᱟ ᱾
ᱦᱟᱸᱻ
ᱚᱱᱟ ᱯᱚᱨᱮ ᱟᱵᱟᱨ ᱦᱟᱜ ᱠᱷᱟᱱ ᱮᱦᱚᱵ ᱦᱩᱭᱩᱜᱼᱟ ᱾
ᱦᱚᱭ
ᱚ ᱢᱮᱪ ᱪᱮᱫ ᱠᱚ ᱞᱟᱹᱭᱟ ᱢᱮᱱᱠᱟ ᱢᱮᱪ ᱜᱮᱵᱮᱱ ᱪᱟᱜ ᱜᱮᱭᱟ ᱠᱷᱮᱞ ᱧᱮᱞ ᱥᱮ ᱵᱟᱝ ᱢᱮᱪ ᱠᱷᱮᱞ ᱦᱩᱭᱩᱜ ᱜᱮᱭᱟ ᱥᱮ ᱱᱚᱝᱠᱟ ᱡᱮᱥ ᱥᱚᱨᱢᱚ ᱵᱷᱟᱡᱟᱣ ᱞᱟᱹᱜᱤᱫ ᱱᱚᱝᱠᱟ ᱫᱤᱱᱟᱹᱢ ᱠᱷᱮᱞ
ᱵᱟᱝ ᱵᱟᱝᱱᱟ ᱱᱚᱝᱠᱟ ᱫᱚ ᱱᱚᱝᱠᱟ ᱫᱚ ᱢᱮᱪ ᱠᱷᱮᱞ ᱦᱚᱸ ᱪᱟᱞᱟᱜ ᱦᱩᱭᱩᱜ ᱜᱮᱭᱟ ᱱᱚᱝᱠᱟ ᱯᱚᱭᱥᱟ ᱫᱤᱭᱮ ᱦᱚᱸ ᱪᱟᱞᱟᱜ ᱦᱩᱭᱩᱜ ᱜᱮᱭᱟ ᱮ ᱛᱮᱦᱮᱧ ᱫᱚ ᱡᱮᱢᱚᱱ ᱥᱤᱢ ᱠᱷᱮᱞ ᱠᱚ ᱪᱟᱞᱟᱣ ᱞᱮᱱᱟ ᱠᱚᱲᱟ ᱠᱚ ᱚᱱᱠᱟ ᱦᱚᱸ ᱪᱟᱞᱟᱜ ᱦᱩᱭᱩᱜ ᱜᱮᱭᱟ ᱱᱚᱝᱠᱟ ᱥᱮ ᱴᱟᱠᱟ ᱠᱷᱮᱞ ᱚᱱᱠᱟ ᱦᱚᱸ ᱪᱟᱞᱟᱜ ᱦᱩᱭᱩᱜ ᱦᱩᱭᱩᱜ ᱜᱤᱭᱟ ᱡᱷᱚᱛᱚ ᱨᱚᱠᱚᱢ ᱜᱮ ᱠᱷᱮᱞ ᱦᱩᱭᱩᱜ ᱯᱮᱠᱴᱤᱥ ᱢᱟ ᱵᱟᱢ ᱯᱮᱠᱴᱤᱥ ᱞᱮᱠᱷᱟᱱ ᱪᱤᱠᱟᱛᱮᱢ ᱠᱷᱮᱞᱚᱱᱟ ᱦᱳᱭ ᱥᱮ ᱴᱮᱠᱥᱤ ᱫᱚ ᱟᱹᱰᱤ ᱫᱚᱨᱠᱟᱨ ᱠᱟᱱ ᱜᱮᱭᱟᱭ ᱢᱟᱱᱮ ᱜᱚᱰᱟ ᱨᱮ ᱟᱛᱳ ᱜᱚᱰᱟ ᱠᱚᱨᱮ ᱦᱮᱸ ᱱᱚᱛᱮ ᱟᱯᱮ ᱥᱮᱫ ᱦᱮᱸ
ᱟᱞᱮᱥᱮᱫ ᱫᱚ ᱚᱱᱠᱟᱱ ᱟᱫᱚ ᱱᱤᱛᱚᱜ ᱫᱚ ᱥᱩᱫᱩ ᱱᱚᱝᱠᱟ ᱦᱚᱲᱢᱚ ᱵᱷᱟᱡᱟ ᱞᱟᱜᱟᱜ ᱠᱷᱮᱞ ᱦᱩᱭᱩᱜ ᱠᱟᱱᱟ ᱢᱮᱪ ᱠᱚᱫᱚ ᱦᱟᱜ ᱠᱟᱱ ᱵᱟᱝ ᱪᱟᱞᱟᱣ ᱵᱟᱲᱟ ᱦᱩᱭ ᱠᱟᱱᱟ ᱱᱚᱝᱠᱟ ᱟᱛᱩ ᱨᱮ ᱜᱤᱫᱽᱨᱟᱹ ᱠᱚ ᱠᱷᱮᱞ ᱡᱟᱦᱟᱸ ᱞᱮᱠᱟ ᱦᱩᱭᱩᱜ ᱜᱮᱭᱟ ᱫᱤᱱᱟᱹᱢ ᱜᱮᱜᱟ‌ ᱛᱟᱨᱟ ᱥᱤᱧ ᱵᱮᱲᱟ ᱟᱜᱠᱟᱱ ᱱᱚᱝᱠᱟ ᱜᱮ ᱠᱷᱮᱞᱳᱰ ᱫᱚ ᱦᱩᱭᱩᱜ ᱠᱟᱱᱟ
ᱟᱪᱪᱷᱟ ᱟᱪᱪᱷᱟ ᱚᱱᱟ ᱦᱚᱸ ᱵᱷᱟᱜᱮ ᱜᱮᱭᱟ
ᱦᱮᱸ
ᱚᱱᱟ ᱦᱚᱸ ᱱᱟᱯᱟᱭ ᱜᱮ
ᱛᱟᱦᱞᱮ ᱟᱯᱮᱥᱮᱫ ᱱᱚᱣᱟ ᱱᱤᱛᱚᱜ ᱫᱚ ᱞᱟᱹᱭ ᱜᱟᱱᱚᱜᱼᱟ ᱱᱚᱭᱮ ᱟᱜᱚᱥᱴ ᱦᱤᱡᱩᱜ ᱠᱟᱱᱟ ᱟᱯᱮ ᱥᱮᱫ ᱫᱚ ᱱᱚᱣᱟ ᱯᱮ ᱢᱟᱱᱟᱣ ᱜᱮᱭᱟ ᱥᱮ ᱵᱟᱝ
ᱦᱳᱭ ᱢᱟᱱᱟᱣ ᱦᱩᱭᱩᱜ ᱜᱮᱭᱟ ᱱᱚᱭᱮ ᱟᱜᱚᱥᱴ ᱨᱮ ᱵᱷᱟᱜᱮ ᱜᱮ ᱢᱟᱱᱟᱣ ᱦᱩᱭᱩᱜᱼᱟ
ᱚ
ᱟᱯᱮ ᱚᱱᱛᱮ ᱫᱚ ᱢᱟᱱᱟᱣ ᱪᱮᱫ ᱞᱮᱠᱟ ᱯᱮ ᱢᱟᱱᱟᱣ ᱛᱟᱦᱮᱫᱼᱟ
ᱦᱮᱸ ᱟᱞᱮᱥᱮᱱ ᱦᱚᱸ ᱢᱟᱱᱟᱣ ᱫᱚᱠᱚ ᱢᱟᱱᱟᱣ ᱜᱮᱭᱟ ᱵᱷᱟᱜᱮ ᱜᱮ ᱩᱱᱟᱹᱜ ᱚᱱᱠᱟᱱ ᱡᱟᱦᱱᱟᱜ ᱫᱚ ᱵᱟᱹᱲᱛᱤ ᱛᱮᱫᱚ ᱵᱟᱝ ᱱᱚᱣᱟ ᱤᱫᱤ ᱠᱟᱛᱮᱜ ᱢᱤᱫ ᱵᱟᱨ ᱠᱟᱛᱷᱟ ᱠᱚ ᱞᱟᱹᱭ ᱵᱟᱲᱟᱭ ᱜᱮᱭᱟ ᱟᱨ ᱢᱤᱫ ᱴᱟᱝ ᱵᱟᱨᱭᱟ ᱯᱮᱭᱟ ᱞᱟᱠᱪᱟᱨ ᱟᱠᱷᱨᱟ ᱛᱟᱦᱮᱱ ᱜᱮᱭᱟ ᱵᱮᱥ ᱱᱚᱰᱮ ᱜᱮ ᱟᱵᱟᱨ ᱟᱞᱮ ᱠᱤᱪᱷᱩ ᱠᱤᱪᱷᱩ ᱡᱟᱭᱜᱟ ᱨᱮ ᱟᱞᱮ ᱴᱷᱮᱱ ᱫᱚ ᱱᱚᱝᱠᱟ ᱠᱚᱢᱯᱤᱴᱤᱥᱮᱱ ᱦᱚᱸᱠᱚ ᱫᱚᱦᱚᱭ ᱜᱮᱭᱟ ᱮᱱᱮᱡ ᱨᱮᱱᱟᱜ ᱦᱮᱸ ᱱᱚᱝᱠᱟ ᱚᱠᱚᱭ ᱫᱚ ᱫᱟᱸᱥᱟᱭ ᱮᱱᱮᱡ ᱮᱱᱟ ᱦᱚᱸ ᱚᱠᱚᱭ ᱫᱚ ᱟᱨᱦᱚᱸ ᱡᱟᱦᱟᱸᱭ ᱛᱤᱨᱞᱟᱹ ᱠᱚᱣᱟᱜ ᱫᱚ ᱥᱟᱨᱯᱟ ᱮᱱᱮᱡ ᱟᱨᱦᱚᱸ ᱡᱟᱦᱟᱱ ᱚᱱᱟᱜ ᱞᱟᱠᱪᱟᱨ ᱮᱱᱮᱡ ᱠᱚ ᱫᱚᱦᱚᱭ ᱜᱮᱭᱟ
ᱦᱳᱭ ᱦᱳᱭ ᱜᱚᱢᱠᱮ ᱟᱹᱞᱤᱧ ᱞᱤᱧ ᱟᱸᱡᱚᱢ ᱠᱮᱫᱼᱟ ᱱᱚᱝᱠᱟ ᱥᱟᱲᱯᱟ ᱮᱱᱮᱡ ᱥᱮ ᱪᱤᱜ ᱵᱮᱱ ᱞᱟᱹᱭ ᱠᱮᱫᱼᱟ ᱫᱟᱸᱥᱟᱭ ᱮᱱᱮᱡ ᱦᱳᱭ ᱥᱮ
ᱦᱮᱸ
ᱟᱪᱪᱷᱟ ᱛᱤᱱᱟᱹᱜ ᱱᱚᱝᱠᱟ ᱦᱟᱸ ᱟᱫᱚ ᱦᱟᱸᱜ ᱥᱟᱲᱯᱟ ᱮᱱᱮᱡ ᱵᱮᱱ ᱞᱟᱹᱭ ᱠᱮᱜᱼᱟ ᱥᱮ ᱫᱟᱸᱥᱟᱭ ᱮᱱᱮᱪ ᱱᱚᱝᱠᱟ ᱫᱚ ᱵᱟᱹᱭ ᱵᱟᱹᱭ ᱟᱯ ᱥᱮᱱ ᱫᱚ ᱥᱟᱵ ᱠᱟᱜ ᱵᱮᱱ ᱦᱩᱭᱩᱜ ᱠᱟᱱ ᱜᱮ ᱱᱚᱜᱼᱚᱭ ᱡᱮ ᱟᱵᱮᱱ ᱡᱮ ᱱᱚᱝᱠᱟ ᱠᱚᱢᱯᱤᱴᱤᱥᱮᱱ ᱞᱮᱠᱟ ᱥᱮ ᱪᱮᱫ ᱚᱱᱠᱟ ᱦᱳᱭ ᱤᱫᱤᱜ ᱠᱟᱱᱟ ᱥᱮ ᱱᱚᱝᱠᱟ ᱩᱫᱩᱜ ᱥᱚᱫᱚᱨ ᱞᱮᱠᱟᱛᱮ ᱥᱮ ᱪᱮᱫ ᱞᱮᱠᱟ ᱦᱳᱭ ᱦᱳᱭ ᱩᱫᱩᱜ ᱥᱚᱫᱚᱨ ᱞᱮᱠᱟ ᱜᱚᱢᱠᱮ ᱱᱚᱛᱮ ᱢᱟ ᱟᱞᱮ ᱥᱮᱫ ᱢᱟ ᱧᱮᱞᱚᱜ ᱠᱟᱱᱟ ᱡᱮ ᱫᱟᱸᱥᱟᱭ ᱮᱱᱮᱡ ᱫᱚ ᱱᱚᱝᱠᱟ ᱩᱫᱩᱜ ᱥᱚᱫᱚᱨ ᱞᱮᱠᱟ ᱵᱟᱹᱱᱩᱜᱼᱟ ᱥᱮ ᱱᱚᱝᱠᱟ ᱩᱱᱟᱹᱜ ᱢᱟᱱᱮ ᱥᱟᱱᱛᱟᱲ ᱤᱭ ᱟᱹᱨᱤᱪᱟᱞᱤ ᱨᱮᱭᱟᱜ ᱡᱟᱦᱟᱸ ᱮᱱᱮᱡ ᱥᱤᱨᱤᱧ ᱡᱟᱦᱟᱸ ᱦᱮᱱᱟᱜ ᱟᱠᱟᱫᱟ ᱫᱚᱝ ᱞᱟᱜᱽᱲᱮ ᱥᱮ ᱫᱟᱸᱥᱟᱭ ᱚᱱᱠᱟ ᱫᱚ ᱵᱟᱹᱭ ᱵᱟᱹᱭ ᱛᱮ ᱪᱟᱵᱟ ᱤᱫᱤᱜ ᱦᱮᱸᱥᱮ ᱟᱞᱮ ᱥᱮᱫ ᱫᱚ ᱱᱚᱝᱠᱟ ᱧᱮᱞᱚᱜ ᱠᱟᱱᱟ ᱟᱯᱮ ᱥᱮᱫ ᱫᱚ ᱱᱚᱜᱚᱭ ᱫᱟᱸᱥᱟᱭ ᱥᱮ ᱥᱟᱲᱯᱟ ᱮᱱᱮᱡ ᱫᱚ ᱱᱚᱛᱮ ᱫᱚ ᱵᱟᱹᱱᱩᱜ-ᱟ ᱞᱤᱧ ᱢᱮᱱ ᱫᱟ ᱢᱟᱱᱮ ᱮᱠᱟᱞ ᱱᱚᱛᱮ ᱫᱚ ᱥᱟᱲᱯᱟ ᱮᱱᱮᱡ ᱫᱚ ᱵᱟᱹᱱᱩᱜ ᱜᱮ ᱵᱟᱹᱱᱩᱜᱼᱟ ᱟᱫᱚ ᱦᱳᱭ ᱟᱵᱮᱱ ᱴᱷᱮᱱ ᱞᱤᱧ ᱟᱸᱡᱚᱢ ᱦᱳᱭ ᱟᱵᱮᱱ ᱴᱷᱮᱱ ᱞᱤᱝ ᱟᱸᱡᱚᱢ ᱠᱮᱜᱼᱟ ᱟᱨ ᱢᱤᱫᱴᱮᱡ ᱚᱱᱠᱟᱜᱮ ᱱᱚᱝᱠᱟ ᱜᱮ ᱯᱷᱳᱱ ᱞᱮᱫᱟᱭ ᱱᱚᱣᱟ ᱞᱚᱞᱟ ᱮᱯ ᱢᱟᱫᱽᱫᱷᱚᱢ ᱛᱮᱜᱮ ᱩᱱᱤ ᱴᱷᱮᱡ ᱦᱚᱸ ᱱᱚᱝᱠᱟᱞᱤᱧ ᱟᱸᱡᱚᱢ ᱠᱟ ᱥᱟᱲᱯᱟ ᱮᱱᱮᱡ
ᱟᱞᱮ ᱥᱮᱫ ᱫᱚ ᱦᱩᱭᱩᱜ ᱜᱮᱭᱟ ᱥᱟᱨᱯᱟ ᱮᱱᱮᱡ ᱫᱟᱸᱥᱟᱭ ᱮᱱᱮᱡ ᱚᱱᱟ ᱠᱚᱫᱚᱞᱮ ᱫᱟᱸᱥᱟᱭ ᱮᱱᱮᱡ ᱫᱚ ᱪᱟᱞᱟᱣ ᱦᱩᱭᱩᱜ ᱜᱮᱭᱟ ᱫᱟᱸᱥᱟᱭ ᱮᱱᱮᱡ ᱨᱮᱫᱚ ᱱᱚᱝᱠᱟ ᱡᱚᱠᱷᱚᱱ ᱠᱚ ᱪᱟᱞᱟᱜᱼᱟ ᱟᱫᱚ ᱠᱷᱪᱩ ᱦᱚᱲ ᱫᱚ ᱠᱚᱨᱟᱜᱩᱫᱨᱳ ᱜᱮ ᱟᱫᱚ ᱠᱤᱨᱤᱜᱤᱫ ᱠᱚ ᱥᱟᱡᱟᱜᱼᱟ ᱥᱚᱥᱟᱞ ᱢᱤᱰᱤᱭᱟ ᱠᱚᱨᱮ ᱵᱤᱱ ᱧᱮᱞ ᱟᱠᱟᱫᱟ ᱦᱟᱸᱜ ᱧᱮᱞ ᱠᱟᱜᱼᱟ
ᱦᱳᱭ ᱦᱳᱭ ᱥᱚᱥᱟᱞ ᱢᱤᱰᱤᱭᱟ ᱠᱚᱨᱮ ᱫᱚ ᱵᱟᱝᱼᱟ ᱟᱹᱞᱤᱧ ᱜᱮ ᱫᱟᱸᱥᱟᱭ ᱮᱱᱮᱡ ᱠᱚᱫᱚᱞᱤᱧ ᱫᱟᱬᱟᱱ ᱜᱮ ᱦᱟᱸᱜ ᱫᱚᱢᱮ ᱫᱟᱸᱥᱟᱭ ᱦᱮᱸ ᱫᱟᱸᱟᱭ ᱮᱱᱮᱡ ᱫᱚ ᱟᱹᱞᱤᱧ ᱫᱚ ᱵᱟᱹᱞᱤᱧ ᱪᱟᱞᱟᱣ ᱞᱮᱱᱠᱷᱟᱡ ᱫᱚ ᱟᱨᱠᱤ ᱢᱟᱱᱮ ᱚᱲᱟᱜ ᱨᱮ ᱛᱟᱦᱮᱸᱟᱱ ᱫᱟᱸᱥᱟᱭ ᱞᱮᱠᱟᱱ ᱫᱤᱱ ᱨᱮ ᱡᱩᱫᱤ ᱟᱹᱞᱤᱧᱟᱜ ᱡᱟᱦᱟᱱᱟᱜ ᱠᱟᱹᱢᱤ ᱵᱮᱥᱛᱚ ᱵᱟᱝ ᱠᱟᱛᱮᱫ ᱡᱩᱫᱤ ᱚᱲᱟᱜ ᱨᱮᱱᱟᱜ ᱠᱟᱞ ᱛᱟᱦᱚᱞᱮ ᱠᱷᱟᱱ ᱫᱚ ᱫᱟᱸᱥᱟᱭ ᱮᱱᱮᱡ ᱫᱚᱞᱤᱧ ᱪᱟᱞᱟᱜ ᱜᱮᱭᱟ
ᱢᱟᱱᱮ ᱫᱟᱸᱥᱟᱭ ᱮᱱᱮᱡ ᱫᱚᱠᱚ ᱞᱟᱹᱭᱟ ᱥᱮ ᱪᱮᱫ ᱮᱸᱻ ᱫᱤᱥᱚᱢ ᱫᱚᱠᱚ ᱫᱟᱬᱟᱭ ᱜᱮᱭᱟ ᱥᱮ ᱠᱩᱞᱟᱹᱭ-ᱟ ᱫᱟᱸᱥᱟᱭ ᱠᱚᱨᱮ ᱫᱚ ᱠᱚᱲᱟ ᱦᱚᱯᱚᱱ ᱫᱚ ᱱᱚᱝᱠᱟ ᱦᱚᱲᱟᱛᱳ ᱫᱟᱸᱥᱟᱭ ᱮᱱᱮᱡ ᱞᱟᱹᱜᱤᱫ ᱟᱨᱠᱤ ᱟᱹᱞᱤᱧ ᱦᱚᱸᱱᱟᱜ ᱴᱷᱤᱠ ᱫᱚ ᱦᱟᱸᱜ ᱵᱟᱹᱞᱤᱧ ᱵᱟᱰᱟᱭᱟ
ᱮᱤᱦᱚᱸ ᱫᱟᱸᱥᱟᱭ ᱮᱱᱮᱡ ᱫᱚ ᱮᱠᱫᱚᱢ ᱵᱟᱝ ᱪᱟᱞᱟᱣ ᱞᱮᱠᱷᱟᱱ ᱢᱤᱫᱴᱟᱝ ᱵᱷᱟᱜᱮ ᱜᱮ ᱵᱟᱝ ᱵᱩᱡᱷᱟᱹᱜᱼᱟ ᱢᱤᱫᱴᱮᱱ ᱥᱟᱱᱟᱢ ᱟᱛᱩ ᱨᱮᱱ ᱜᱮ ᱛᱤ ᱨᱮ ᱠᱚ ᱪᱟᱞᱟᱜᱼᱟ ᱚᱱᱟ ᱥᱟᱶᱛᱮ ᱢᱤᱫᱴᱟᱝ ᱨᱟᱹᱥᱠᱟᱹ ᱦᱚᱸ ᱵᱩᱡᱷᱟᱹᱜᱼᱟ
ᱦᱳᱭ ᱦᱳᱭ
ᱟᱹᱰᱤ ᱢᱤᱫᱴᱟᱝ ᱵᱷᱟᱜᱮ ᱧᱚᱜ ᱢᱤᱫᱴᱟᱝ ᱱᱟᱯᱟᱭ ᱢᱤᱫᱴᱟᱝ ᱯᱚᱡᱮᱴᱤᱵᱽ ᱵᱷᱟᱵᱽ ᱢᱤᱫᱴᱟᱝ ᱦᱤᱡᱩᱜ ᱜᱮᱭᱟ ᱛᱟᱦᱞᱮ ᱟᱯᱮ ᱫᱚ ᱱᱚᱣᱟ ᱠᱚ ᱡᱮᱦᱮᱛᱩᱢ ᱞᱮᱫᱟ ᱵᱟᱹᱭ ᱵᱟᱹᱭ ᱛᱟᱦᱮᱸ ᱠᱟᱜ ᱩᱱᱟᱹᱜ ᱪᱟᱵᱟᱜ ᱠᱟᱱ ᱱᱚᱝᱠᱟᱱ ᱮᱱᱮᱡ ᱠᱚᱫᱚ ᱛᱟᱦᱞᱮ ᱡᱟᱦᱟᱸ ᱵᱟᱯᱞᱟ ᱠᱚᱨᱮ ᱫᱚ ᱛᱟᱦᱞᱮ ᱫᱚᱝ ᱞᱟᱜᱽᱲᱮᱜᱮ ᱦᱩᱭᱩᱜ ᱠᱟᱱᱟ ᱥᱮ ᱰᱤᱡᱮ ᱦᱚᱸᱯᱮ ᱟᱹᱜᱩ ᱵᱟᱭᱫᱟ
ᱵᱟᱝ ᱵᱟᱝ ᱱᱚᱛᱮ ᱫᱚ ᱵᱟᱯ ᱵᱟᱯᱞᱟ ᱠᱚᱨᱮ ᱪᱮᱫ ᱞᱤᱧ ᱞᱟᱹᱭᱟ ᱱᱚᱛᱮ ᱫᱚ ᱰᱤᱡᱮ ᱦᱚᱸ ᱦᱩᱭᱩᱜ ᱠᱟᱱ ᱜᱮᱭᱟ ᱦᱳᱭᱥᱮ ᱟᱨ ᱱᱚᱝᱠᱟ ᱫᱚᱝ ᱮᱱᱮᱡ ᱫᱚ ᱢᱟᱱᱮ ᱦᱭ ᱫᱚ ᱦᱳᱭᱳᱜ ᱠᱟᱱᱟ ᱢᱟᱱᱮ ᱫᱚᱝ ᱮᱱᱮᱡ ᱫᱚ ᱢᱟᱱᱮ ᱫᱚᱝ ᱮᱱᱮᱡ ᱥᱮᱱᱟᱜ ᱢᱟᱱᱮ ᱡᱟᱦᱟᱸ ᱮᱱᱮᱡ ᱨᱮᱭᱟᱜ ᱨᱟᱹᱥᱠᱟᱹ ᱢᱟᱱᱮ ᱚᱱᱛᱮ ᱫᱚ ᱟᱨᱠᱤ ᱚᱱᱛᱮᱱᱟᱜ ᱨᱟᱹᱥᱠᱟᱹ ᱫᱚ ᱠᱚᱢ ᱫᱤᱜ ᱠᱟᱱᱟ ᱟᱨ ᱱᱚᱛᱮ ᱰᱤᱡᱮ ᱵᱚᱠᱥ ᱨᱮᱱᱟᱜ ᱨᱟᱹᱥᱠᱟᱹ ᱫᱚ ᱚᱱᱛᱮ ᱫᱚ ᱵᱟᱹᱲᱛᱤ ᱪᱟᱞᱟᱜ ᱠᱟᱱᱟ ᱢᱟᱱᱮ ᱟᱫᱚ ᱡᱟᱦᱟᱸᱭ ᱜᱮᱵᱮᱱ ᱵᱩᱡᱽ ᱦᱟᱲᱟᱢ ᱵᱩᱲᱦᱤ ᱥᱮ ᱜᱤᱫᱟᱹᱨ ᱯᱤᱫᱟᱹᱨ ᱢᱟᱱᱮ ᱡᱚᱛᱚ ᱡᱷᱚᱛᱚᱣᱟᱜ ᱢᱚᱱᱮ ᱜᱮ ᱚᱱᱠ ᱜᱮ
ᱟᱪᱷᱟ
ᱚᱸᱦᱚᱸᱜ
ᱫᱚᱝ ᱞᱟᱜᱽᱲᱮ ᱜᱮ ᱫᱚᱦᱚᱜ ᱠᱟᱱ ᱵᱷᱟᱜᱮ ᱜᱮ ᱵᱩᱡᱷᱟᱹᱜᱼᱟ ᱪᱮᱫᱟᱜ ᱥᱮ ᱚᱸᱰᱮ ᱫᱚ ᱟᱭᱢᱟ ᱞᱮᱠᱟᱱᱟᱜ ᱥᱮᱨᱮᱧ ᱢᱮᱱᱟᱜᱼᱟ ᱛᱟᱯᱚᱨᱮ ᱟᱭᱢᱟ ᱞᱮᱠᱟᱱᱟᱜ ᱮᱱᱮᱡ ᱢᱮᱱᱟᱜᱼᱟ ᱟᱭᱢᱟ ᱞᱮᱠᱟᱱᱟᱜ ᱨᱩ ᱢᱮᱱᱟᱜᱼᱟ ᱠᱟᱛᱮᱠᱚ ᱟᱹᱜᱩ ᱠᱟᱛᱮ ᱠᱚ ᱮᱱᱮᱡᱽ ᱡᱟᱣᱨᱟᱭᱟ ᱟᱰᱤᱯᱦᱟ ᱦᱟᱸᱜ ᱡᱟᱦᱟᱸᱭ ᱠᱚᱲᱟ ᱯᱟᱦᱴᱮᱱ ᱥᱮ ᱠᱩᱲᱤ ᱯᱟᱦᱴᱟᱱ ᱡᱟᱦᱟ ᱠᱚ ᱦᱤᱡᱩᱜ ᱟᱠᱚ, ᱩᱱᱠᱩ ᱵᱟᱨ ᱦᱚᱲᱠᱚ ᱮᱯᱮᱢ ᱪᱟᱯᱟᱞ ᱥᱟᱶ ᱞᱮᱠᱟ ᱛᱮᱠᱚ ᱮᱱᱮᱜᱽ ᱮ ᱥᱮᱨᱮᱝ ᱟᱠᱚ ᱦᱟᱹᱱᱤ ᱥᱮᱨᱮᱧᱟᱭ ᱠᱟᱛᱮ ᱢᱤᱫᱴᱟᱝ ᱵᱷᱟᱜᱤ ᱵᱩᱡᱷᱟᱹᱜᱼᱟ᱾
ᱦᱮᱸ ᱨᱟᱹᱥᱠᱟᱹ ᱟᱨ ᱨᱟᱹᱥᱠᱟᱹ ᱦᱚᱸ ᱨᱟᱹᱥᱠᱟᱹ ᱵᱩᱡᱩᱜᱟᱹᱜ ᱟ᱾ ᱥᱮ ᱦᱟᱹᱱᱤ ᱢᱤᱫ ᱨᱚᱠᱚᱢ ᱮ ᱥᱮᱨᱮᱧ ᱠᱮᱫᱟ ᱥᱮ ᱚᱱᱟ ᱥᱮᱨᱮᱧ ᱜᱮ ᱟᱨᱚ ᱛᱮᱞᱟ ᱠᱟᱛᱮᱜᱽ ᱤᱧ ᱨᱩᱣᱟᱹᱲ ᱟᱭᱟ ᱚᱸᱰᱮ ᱦᱳᱭ ᱚᱱᱟ ᱦᱮᱸ ᱦᱳᱭ ᱚᱱᱟ ᱥᱮ ᱚᱱᱠᱟ ᱩᱱᱤ ᱡᱟᱦᱟᱸᱟᱭ ᱥᱮᱨᱮᱧ ᱫᱟ, ᱟᱨ ᱚᱱᱟ ᱥᱮᱨᱮᱧ ᱜᱮ ᱦᱟᱸᱜ ᱦᱟᱱᱤ ᱩᱞᱴᱟᱹ ᱠᱟᱛᱮᱜ ᱟᱨ ᱚ ᱟᱡᱽ ᱮ ᱞᱟᱹᱭᱫᱟ ᱤᱭᱟᱹ ᱱᱩᱭ ᱜᱮ ᱟᱨᱠᱤ ᱞᱟᱹᱭ ᱦᱚᱪᱚᱭ ᱭᱟᱭ
ᱦᱮᱸ
ᱚ, ᱦᱳᱭ ᱚᱱᱟ ᱠᱚᱫᱚ ᱟᱨ ᱵᱟᱹᱭ ᱵᱟᱹᱭᱛᱮ ᱟᱫ ᱪᱟᱵᱟᱜ ᱠᱟᱱᱟ, ᱥᱮ ᱱᱚᱜᱼᱚᱭ ᱥᱮ ᱧᱮᱞᱚᱜ ᱠᱟᱱ ᱜᱮᱭᱟ ᱟᱞᱮ ᱠᱚᱨᱮ ᱵᱟᱯᱞᱟ ᱠᱚᱨᱮ, ᱪᱮ ᱞᱩᱝᱛᱤ ᱵᱩᱲᱦᱤ ᱠᱚ ᱦᱤᱡᱩᱜ ᱠᱟᱱ ᱛᱟᱦᱮᱱᱟ ᱦᱮᱸ ᱥᱮ ᱵᱟᱝ?
ᱮᱠᱫᱚᱢ᱾
ᱛᱤ ᱵᱩᱲᱦᱤ ᱠᱚ ᱦᱤᱡᱩᱜ ᱠᱟᱱ ᱛᱟᱦᱮᱱᱟ, ᱫᱤᱭᱮᱯᱚᱨ ᱩᱝᱠᱩ ᱠᱚ ᱢᱟᱱᱮ ᱫᱚᱢᱮ ᱠᱚ ᱥᱮᱨᱮᱧ ᱥᱮᱨᱮᱧ ᱠᱚ ᱠᱟᱱ ᱛᱟᱦᱮᱱᱟ, ᱡᱮ ᱱᱚᱝᱠᱟ ᱦᱟᱱᱟ ᱱᱟᱣᱟ᱾ ᱥᱮᱨᱮᱧ ᱛᱮᱜᱮ ᱠᱚ ᱮᱜᱮᱨᱮᱫ ᱠᱚ ᱛᱟᱦᱮᱱᱟ ᱥᱮ ᱞᱟᱦᱟ ᱛᱮᱫᱚ᱾
ᱮᱠᱫᱚᱢ
ᱟᱞᱮ ᱥᱮᱫ ᱫᱚ ᱱᱚᱝᱠᱟ ᱛᱟᱦᱮᱱᱟ, ᱟᱫᱚ ᱮᱠᱷᱚᱱ ᱫᱚ ᱚᱱᱟ ᱠᱚᱫᱚ ᱵᱟᱹᱭ ᱵᱟᱹᱭ ᱛᱮᱫᱚ ᱟᱫ ᱪᱟᱵᱟᱜ ᱠᱟᱱᱟ᱾ ᱱᱚᱣᱟ ᱫᱚ ᱟᱫ ᱪᱟᱵᱟ ᱞᱮᱠᱟᱡ ᱫᱚ, ᱴᱷᱤᱠ ᱦᱩᱭᱩᱜ ᱠᱟᱱᱟ ᱥᱮ ᱵᱷᱟᱜᱤ ᱦᱩᱭᱩᱜ ᱠᱟᱱᱟ?
ᱱᱚᱣᱟ ᱫᱚ ᱵᱟᱹᱲᱤᱡ ᱜᱮ ᱦᱩᱭᱩᱜ ᱠᱟᱱᱟ᱾ ᱪᱮᱫᱟᱜ ᱥᱮ ᱫᱚ ᱡᱟᱦᱟᱱ ᱠᱟᱛᱷᱟ ᱜᱮ ᱡᱩᱚᱫᱤ ᱱᱚᱝᱠᱟ ᱫᱚ ᱰᱟᱭᱨᱮᱠ ᱫᱚ ᱵᱟᱠᱚ ᱞᱟᱹᱭ ᱟᱠᱚᱣᱟ ᱡᱮ ᱱᱩᱠᱩ ᱵᱟᱹᱨᱭᱟᱹᱛ ᱠᱚᱲᱟ ᱠᱚ ᱦᱮᱜᱽ ᱟᱠᱟᱱᱟ ᱥᱮ ᱥᱮ ᱞᱮᱡ ᱪᱮᱫᱟᱜ ᱞᱮᱴ ᱛᱮᱠᱚ ᱦᱮᱜᱽ ᱟᱠᱟᱱᱟ? ᱵᱟᱯᱞᱟ ᱪᱟᱞᱟᱛᱮ ᱞᱮᱴᱚᱜ ᱜᱮᱭᱟ ᱞᱮᱴ ᱪᱟ ᱞᱮᱠᱷᱟᱱ ᱫᱚ, ᱦᱟᱸᱰᱮᱱᱟᱜ ᱠᱟᱹᱢᱤ ᱦᱚᱨᱟ ᱠᱚ ᱟᱨᱦᱚᱸ ᱞᱮᱴᱚᱜᱼᱟ᱾ ᱟᱫᱚ ᱫᱟᱨᱟᱢ ᱥᱩᱚᱢᱚᱭ ᱦᱚᱸᱠᱚ ᱚᱝᱠᱟ ᱥᱮᱨᱮᱧ ᱛᱟᱞᱟ ᱛᱮᱠᱚ ᱠᱚᱡᱽ ᱠᱚ ᱠᱟᱛᱷᱟ ᱠᱚ ᱟᱸᱡᱚᱢ ᱟᱠᱚ ᱜᱮᱭᱟ, ᱚᱝᱠᱟ ᱟᱨᱦᱚᱸ ᱟᱭᱢᱟ ᱞᱮᱠᱟᱱᱟᱜ ᱵᱷᱟᱜᱤ ᱵᱩᱡᱷᱟᱹᱜ ᱠᱟᱱᱟ ᱟᱫᱚ ᱢᱤᱫᱴᱟᱝ ᱥᱚ ᱥᱚᱡᱷᱮ ᱥᱚᱡᱷᱮ ᱵᱟᱝ ᱞᱟᱹᱭ ᱠᱟᱛᱮᱱ ᱢᱤᱫᱴᱟᱝ ᱮᱴᱟᱜ ᱞᱮᱠᱟ ᱵᱷᱟᱵᱛᱮ ᱞᱟᱹᱭ ᱠᱟᱛᱮᱜ, ᱡᱟᱛᱮᱱ ᱩᱱᱤ ᱦᱚᱲ ᱦᱚᱸᱭ ᱵᱩᱡᱷᱟᱹᱣ ᱧᱟᱢ ᱠᱮᱫᱟᱭ ᱚᱱᱟ ᱥᱟᱶᱛᱮ ᱟᱭᱟᱜ ᱦᱚᱨᱢᱚ ᱨᱮᱦᱚᱸ ᱩᱱᱟᱹᱜ ᱜᱟᱭ ᱵᱟᱝ ᱞᱟᱜᱟᱜ ᱛᱟᱭᱟ᱾
ᱦᱳᱭ ᱦᱳᱭ ᱡᱮᱢᱚᱱ ᱠᱤ ᱞᱟᱹᱭᱫᱟ ᱠᱚ, ᱱᱚᱣᱟ ᱵᱷᱮᱱᱛᱟ ᱠᱟᱛᱟ ᱞᱮᱠᱟ ᱦᱮᱸ ᱥᱮ ᱵᱟᱝ? ᱦᱳᱭ ᱦᱳᱭ ᱵᱷᱮᱱᱛᱟ ᱠᱟᱛᱷᱟ ᱞᱮᱠ ᱞᱮᱠᱟᱛᱮ ᱞᱮ ᱞᱮᱠᱟᱛᱮ ᱞᱟᱹᱭ ᱦᱚᱪᱚ ᱠᱮᱫᱟᱭ ᱥᱮ ᱡᱮ ᱚᱱᱟ ᱫᱚ ᱟᱨᱠᱤ ᱥᱤᱨᱤᱧ ᱞᱮᱠᱟᱛᱮ ᱦᱚᱸᱭ ᱞᱟᱹᱭ ᱦᱚᱪᱚ ᱠᱮᱫᱟᱭ᱾ ᱪᱮ ᱱᱚᱝᱠᱟ ᱡᱮ ᱮᱜᱮᱨ ᱦᱚᱸ ᱵᱟᱝ ᱠᱟᱱᱟ ᱴᱷᱤᱠ ᱱᱚᱣᱟ ᱫᱚ ᱥᱤᱨᱤᱧ ᱨᱮᱱᱟᱜ ᱫᱚ ᱩᱱᱤ ᱦᱚᱸ ᱴᱷᱤᱠ ᱜᱮᱭ ᱵᱩᱡᱷᱟᱹᱣ ᱠᱮᱫᱟ, ᱦᱮᱸ ᱥᱮ ᱵᱟᱝ? ᱟᱨ ᱩᱱᱤ ᱦᱚᱸ ᱟᱭᱳ ᱦᱟᱱᱛᱮ ᱟᱡᱽ ᱟᱡᱽ ᱟᱡᱽ ᱥᱮᱡᱽ ᱠᱷᱚᱡ ᱦᱚᱸ ᱩᱱᱤ ᱟᱡᱽ ᱚᱱᱟ ᱟᱨᱚ ᱤᱭᱟᱹ ᱛᱮᱞᱟᱭ ᱨᱩᱣᱟᱹᱲᱟᱭᱟ ᱚᱝᱠᱟᱜᱮ ᱦᱳᱭ ᱥᱮ
ᱦᱮᱸ
ᱛᱚ ᱚᱱᱟ ᱠᱚᱫᱚ ᱵᱟᱹᱭ ᱵᱟᱹᱭ ᱛᱮᱫᱚ ᱟᱫ ᱤᱫᱤᱜ ᱠᱟᱱᱟ, ᱥᱮ ᱟᱨ ᱱᱚᱝᱠᱟ ᱟᱯᱮ ᱫᱚ ᱥᱚᱨᱦᱟᱭ ᱫᱚ ᱪᱮᱫ ᱞᱮᱠᱟ ᱪᱚ ᱵᱟᱹᱧ ᱵᱟᱲᱟᱭᱟ ᱟᱯᱮ ᱥᱮᱱ ᱫᱚ?
ᱟᱞᱮ ᱥᱮᱱ ᱥᱚᱨᱦᱟᱭ ᱫᱚ ᱚᱱᱟ ᱡᱟᱦᱟᱸ ᱥᱚᱨᱦᱟᱭ ᱵᱚᱸᱜᱟ ᱦᱩᱭᱩᱜ ᱜᱮᱭᱟ᱾ ᱟᱢᱟᱜ ᱚᱠᱴᱳᱵᱚᱨ, ᱱᱚᱵᱷᱮᱢᱵᱚᱨ, ᱱᱚᱵᱷᱮᱢᱵᱚᱨ ᱜᱮ᱾ ᱪᱟᱸᱫᱚ ᱩᱱ ᱚᱠᱛᱚ ᱜᱮ ᱦᱟᱸᱜ ᱠᱟᱱ ᱥᱚᱦᱨᱟᱭᱚᱜ ᱜᱮᱭᱟ ᱞᱮ ᱟᱞᱮ ᱫᱚ᱾ ᱟᱯᱮ ᱫᱚ ᱛᱤᱥᱯᱮ ᱥᱚᱦᱨᱟᱭᱚᱜ ᱜᱮᱭᱟ?
ᱟᱞᱮ ᱫᱚ ᱱᱚᱣᱟ ᱯᱩᱥ ᱵᱚᱸᱜᱟ᱾
ᱟᱪᱪᱷᱟ ᱱᱚᱣᱟ ᱯᱩᱥ ᱵᱚᱸᱜᱟ ᱫᱚ ᱟᱨ ᱚᱪᱪᱷᱟ᱾ ᱟᱯᱮ ᱫᱚ ᱚᱱᱟ ᱥᱟᱠᱨᱟᱛ, ᱥᱟᱶᱛᱮ ᱫᱚᱥᱟᱨ ᱫᱤᱱ ᱫᱚ ᱥᱚᱨᱦᱟᱭ, ᱛᱟᱭᱛᱚ᱾
ᱵᱟᱝ ᱯᱩᱪᱤᱥ ᱟᱞᱮ ᱫᱚ ᱯᱚᱸᱪᱤᱥ ᱢᱟᱱᱮ ᱯᱩᱥ ᱯᱩᱥ ᱵᱚᱸᱜᱟᱨᱮ ᱯᱚᱸᱪᱤᱥᱮ ᱫᱤᱱ ᱨᱮᱞᱮ ᱩᱢ ᱛᱟᱦᱮᱱᱟ ᱟᱞᱮ ᱫᱚ᱾ ᱟᱞᱮ ᱫᱚ ᱱᱚᱣᱟ ᱫᱚ ᱠᱷᱟᱹᱴᱤ ᱜᱮᱛᱚ ᱠᱷᱟᱹᱴᱤ ᱠᱷᱚᱨᱟ ᱫᱤᱱ ᱛᱟᱞᱮ ᱱᱚᱛᱮ ᱫᱚ, ᱟᱨᱠᱤ ᱟᱨ ᱠᱤᱪᱷᱩ ᱠᱤᱪᱷᱩ ᱟᱛᱳ ᱫᱚ ᱦᱟᱸᱜ ᱢᱮᱱᱟᱜᱼᱟ ᱥᱚᱨᱦᱟᱭ ᱵᱚᱸᱜᱟ ᱥᱮᱜ ᱠᱚ ᱥᱚᱨᱦᱟᱭᱚᱜᱼᱟ ᱢᱟᱱᱮ ᱢᱚᱱᱟ ᱫᱚ ᱟᱹᱰᱤ ᱵᱷᱟᱜᱮ ᱜᱮ ᱵᱩᱡᱷᱟᱜ-ᱟ ᱢᱟᱱᱮ ᱡᱟᱦᱟᱸ ᱥᱚᱨᱦᱟᱭ ᱵᱚᱸᱜᱟ ᱨᱮᱠᱚ ᱥᱚᱨᱦᱟᱭᱚᱜ-ᱟ᱾ ᱟᱞᱮ ᱫᱚ ᱱᱚᱣᱟ ᱱᱚᱣᱟ ᱫᱚ ᱯᱩᱥ ᱵᱚᱸᱜᱟ ᱞᱮ ᱥᱚᱨᱦᱟᱭᱚᱜᱟ ᱥᱮ ᱨᱟᱵᱟᱝ ᱛᱮᱦᱚᱸ ᱠᱟᱹᱴᱤᱡ ᱦᱚᱲᱢᱚ ᱠᱚ ᱵᱷᱟᱹᱜᱤ ᱵᱟᱝ ᱵᱩᱡᱷᱟᱹᱜ-ᱟ ᱟᱨ ᱚᱲᱟᱜ ᱠᱷᱚᱱ ᱦᱚᱸ ᱛᱩᱫ ᱵᱟᱝ ᱥᱟᱱᱟᱣᱟ ᱟᱨᱠᱤ ᱱᱚᱝᱠᱟ ᱞᱮᱠᱟ ᱚᱵᱚᱥᱛᱟ ᱛᱟᱦᱮᱱᱟ ᱟᱞᱮ ᱥᱮᱱ ᱫᱚ᱾
ᱟᱪᱷᱟ ᱟᱞᱮ ᱫᱚ ᱥᱚᱨᱦᱟᱭ ᱵᱚᱸᱜᱟ ᱜᱮᱞᱮ ᱥᱚᱨᱦᱟᱭᱚᱜ ᱜᱮᱭᱟ᱾ ᱟᱨ ᱡᱟᱦᱟᱸ ᱯᱩᱥ ᱵᱚᱸᱜᱟ ᱵᱤᱱ ᱞᱟᱹᱭ ᱠᱮᱫᱟ ᱚᱸᱰᱮ ᱫᱚ ᱩᱱ ᱚᱠᱛᱚ ᱫᱚᱞᱮ ᱥᱟᱠᱨᱟᱛᱚᱜ ᱜᱮᱭᱟ᱾
ᱦᱚᱸ᱾
ᱯᱩᱥ ᱵᱚᱸᱜᱟ ᱠᱳ ᱥᱟᱠᱨᱟᱛ ᱜᱮ ᱥᱚᱨᱦᱟᱭ ᱵᱚᱸᱜᱟ ᱨᱮᱫᱚ ᱥᱚᱨᱦᱟᱭ ᱟᱫᱚ ᱱᱚᱣᱟ ᱤᱧ ᱤᱧᱦᱚᱸ ᱱᱚᱣᱟ ᱱᱤᱭᱟᱹ ᱠᱷᱚᱡ ᱠᱟᱹᱴᱤᱡ ᱤᱧ ᱛᱩᱝᱠᱤ ᱛᱚᱞᱟᱥᱮᱫᱟ ᱡᱮ ᱪᱤᱫᱟᱜ ᱮᱴᱟᱜ ᱮᱴᱟᱜ ᱚᱠᱛᱚ ᱨᱮᱵᱚᱱ ᱱᱚᱝᱠᱟ ᱨᱟᱹᱥᱠᱟᱹ ᱨᱮᱱᱟᱜ ᱥᱚᱨᱦᱟᱭ ᱥᱮ ᱵᱚᱱ ᱵᱟᱦᱟᱜ ᱠᱟᱱᱟ ᱥᱮᱵᱚᱱ ᱥᱟᱠᱨᱟᱛᱚᱜ ᱠᱟᱱᱟ ᱟᱫᱚ ᱱᱚᱣᱟ ᱫᱚ ᱱᱚᱝᱠᱟᱹᱧ ᱧᱮᱞ ᱧᱟᱢ ᱠᱮᱫᱟ ᱡᱟᱦᱟ ᱫᱚ ᱱᱤᱛᱚᱜ ᱟᱭᱢᱟ ᱜᱟᱱ ᱞᱟᱹᱭ ᱜᱟᱱᱚᱜᱼᱟ ᱟᱵᱚ ᱥᱟᱱᱛᱟᱲ ᱫᱚ ᱯᱨᱟᱭ ᱜᱮ ᱦᱟᱸᱜ ᱠᱷᱟᱱ ᱨᱮᱸᱜᱮᱡ ᱜᱮᱭᱟ ᱵᱚᱱ᱾
ᱦᱳᱭ ᱦᱳᱭ᱾
ᱥᱟᱱᱟᱢ ᱦᱚᱲᱜᱮ ᱟᱫᱚ, ᱡᱮᱦᱮᱛᱩ ᱟᱨ ᱮᱴᱟᱜ ᱮᱴᱟᱜ ᱡᱟᱭᱜᱟ ᱨᱮᱵᱚᱱ ᱛᱟᱦᱮᱱ ᱜᱮᱭᱟ᱾ ᱟᱨᱮ ᱱᱚᱣᱟ ᱨᱮᱸᱜᱮᱡ ᱠᱤᱥᱟᱹᱲ ᱫᱚ ᱵᱟᱹᱲᱛᱤ ᱠᱟᱭᱛᱮ ᱧᱮᱞᱚᱜᱼᱟ ᱡᱮ ᱚᱱᱟ ᱡᱟᱭᱜᱟ ᱨᱮᱱᱟᱜ ᱚᱠᱟᱞᱮᱠᱟ ᱵᱷᱟᱵᱛᱮ ᱮᱸᱻᱠᱟᱹᱣᱰᱤ ᱟᱹᱣᱨᱤ ᱛᱤᱱᱟᱹᱜ ᱴᱟᱜ ᱠᱮᱴᱮᱡ ᱜᱮᱭᱟ? ᱥᱮ ᱚᱱᱠᱟᱱᱟᱜ ᱦᱚᱭ ᱦᱤᱸᱥᱤᱫ ᱚᱠᱟᱞᱮᱠᱟ ᱢᱮᱱᱟᱜᱼᱟ ᱦᱚᱭᱞᱚᱝ ᱚᱠᱟᱞᱮᱠᱟ ᱢᱮᱱᱟᱜᱼᱟ? ᱡᱟᱸᱷᱟᱹ ᱠᱷᱟᱛᱤᱨ ᱚᱱᱠᱟᱱᱟᱜ ᱟᱨ ᱡᱚᱢᱟᱜ ᱠᱚ ᱟᱨᱡᱟᱜ-ᱟ᱾ ᱠᱟᱛᱮ ᱢᱤᱫᱴᱟᱝ ᱠᱟᱹᱣᱰᱤ ᱦᱤᱡᱩᱜᱼᱟ ᱾ ᱛᱚ ᱠᱟᱹᱣᱰᱤ ᱠᱚᱥᱮᱜ ᱱᱚᱝᱠᱟᱱᱟᱜ ᱡᱚᱢᱟᱜ ᱠᱚ ᱵᱟᱝ ᱛᱟᱦᱮᱸᱞᱮᱠᱷᱟᱱ ᱛᱚ ᱨᱟᱹᱥᱠᱟᱹ ᱠᱚᱦᱚᱸ ᱵᱟᱝ ᱜᱟᱱᱚᱜ-ᱟ ᱥᱮ ᱡᱟᱦᱟᱱ ᱯᱚᱨᱚᱵᱽ ᱦᱚᱸ ᱵᱟᱢ ᱯᱚᱨᱚᱵᱽ ᱫᱟᱲᱮᱭᱟᱜᱼᱟ᱾ ᱟᱫᱚ ᱚᱱᱟ ᱠᱷᱟᱹᱛᱤᱨ ᱦᱟᱸᱜ ᱠᱷᱟᱱ ᱚᱱᱟ ᱠᱟᱹᱣᱰᱤ ᱠᱚ ᱱᱟᱦᱟᱜ ᱟᱱᱟᱴ ᱠᱚ ᱠᱷᱟᱹᱛᱤᱨ ᱛᱟᱦᱮᱸ ᱠᱟᱱ ᱠᱷᱟᱹᱛᱤᱨ ᱟᱫᱚ ᱞᱟᱹᱭ ᱜᱟᱱᱚᱜᱼᱟ᱾ ᱱᱚᱣᱟ ᱫᱚᱠᱚ ᱢᱤᱫᱴᱟᱝ ᱨᱟᱹᱥᱠᱟᱹ ᱨᱮᱱᱟᱜ ᱫᱤᱱ ᱫᱚᱠᱚ ᱮᱴᱟᱜ ᱮᱴᱟᱜ ᱫᱤᱱ ᱠᱚ ᱥᱟᱵ ᱜᱮᱭᱟ᱾ ᱟᱭᱢᱟ ᱡᱟᱭᱜᱟ ᱨᱮᱦᱩᱧ ᱧᱮᱞ ᱠᱮᱫᱟ ᱡᱮᱢᱚᱱ ᱚᱱᱛᱮᱨᱮ ᱧᱮᱞ ᱱᱚᱝᱠᱟ ᱜᱮ ᱦᱩᱸ ᱠᱤᱪᱷᱩ ᱡᱟᱭᱜᱟ ᱫᱚ ᱞᱟᱹᱭ ᱜᱮᱭᱟᱠᱚ ᱟᱞᱮ ᱫᱚ ᱫᱤᱱ ᱜᱚᱴᱟ ᱫᱤᱱ ᱜᱚᱛᱟᱞᱮ ᱥᱚᱨᱦᱟᱭᱚᱜ ᱜᱮᱭᱟ᱾ ᱢᱟᱱᱮ ᱟᱠᱚᱣᱟᱜ ᱡᱟᱦᱟᱸᱴᱟᱜ ᱥᱩᱵᱤᱫᱷᱟ ᱧᱮᱞ ᱠᱟᱛᱮ ᱠᱚ ᱥᱚᱨᱦᱟᱭᱚᱜ ᱜᱮᱭᱟ᱾ ᱢᱟᱱᱮ ᱱᱚᱜ ᱱᱚᱣᱟ ᱦᱚᱸ ᱠᱚ ᱠᱚᱣᱟ᱾
ᱟᱫᱚ ᱟᱞᱮ ᱫᱚ ᱱᱚᱝᱠᱟ ᱜᱮ ᱟᱹᱰᱤ ᱥᱮᱫᱟᱭ ᱠᱷᱚᱡ ᱱᱚᱝᱠᱟ ᱦᱟᱯᱲᱟᱢ ᱠᱚ ᱠᱚ ᱧᱮᱞ ᱟᱹᱜᱩ ᱦᱳᱭ ᱟᱠᱟᱱᱟ᱾ ᱪᱮ ᱯᱩᱥ ᱵᱚᱸᱜᱟ ᱜᱮ ᱥᱚᱨᱦᱟᱭ ᱫᱚ ᱦᱟᱸᱜ ᱠᱚ ᱥᱚᱨᱦᱟᱭ ᱵᱟᱲᱟᱣ ᱠᱟᱱ ᱜᱮᱭᱟ, ᱟᱫᱚ ᱦᱳᱭ ᱡᱟᱦᱟ ᱥᱮᱫ ᱫᱚ ᱥᱚᱨᱦᱟᱭ ᱵᱚᱸᱜᱟ ᱠᱚ ᱥᱚᱨᱦᱟᱭ ᱠᱟᱱᱟ᱾ ᱢᱟᱱᱮ ᱱᱚᱝᱠᱟ ᱟᱵᱮᱱ ᱪᱮᱫ ᱞᱮᱠᱟ ᱵᱮᱱ ᱞᱟᱹᱭ ᱠᱮᱫᱟ᱾ ᱱᱚᱝᱠᱟ ᱦᱚᱸ ᱟᱹᱞᱤᱧ ᱫᱚ ᱴᱷᱤᱠ ᱫᱚ ᱴᱷᱤᱠ ᱜᱮᱵᱚᱱ ᱞᱟᱹᱭ ᱠᱮᱫᱟ ᱟᱫᱚ ᱡᱮ ᱠᱟᱹᱣᱰᱤ ᱠᱚ ᱥᱮ ᱪᱮᱫ ᱠᱚᱵᱮᱱ ᱧᱮᱞ ᱠᱮᱫᱟ ᱥᱮ ᱪᱮᱫ?
ᱦᱮᱸ᱾
ᱛᱚ ᱚᱱᱟ ᱫᱚ ᱦᱟᱸᱜ ᱟᱞᱮ ᱥᱮᱫ ᱫᱚ ᱚᱱᱠᱟ ᱫᱚ ᱦᱟᱸᱜ ᱵᱟᱝᱠᱚ ᱞᱮᱭᱟ᱾ ᱟᱞᱮ ᱫᱚ ᱡᱟᱦᱟ ᱫᱤᱱ ᱜᱚᱴᱟ ᱟᱠᱟᱱᱟ ᱾ᱚᱱᱟ ᱫᱤᱱ ᱜᱮ ᱦᱟᱸᱜ ᱠᱚ ᱡᱟᱦᱟ ᱫᱤᱱ ᱜᱮ ᱦᱟᱸᱜ ᱠᱚ ᱜᱚᱴᱟᱭᱟ᱾ ᱟᱨᱠᱤ ᱚᱱᱠᱟ ᱫᱩᱲᱩᱵ ᱠᱩᱞᱦᱤ ᱫᱩᱲᱩᱵ ᱦᱳᱭᱳᱜ ᱜᱮᱭᱟ ᱥᱮ